ᱦᱮᱞᱳ
ᱦᱮᱸ ᱟᱨ ᱡᱟᱦᱟᱸ ᱞᱟᱹᱭ ᱟᱪᱪᱷᱟ ᱡᱚᱦᱟᱨ ᱜᱮ
ᱞᱟᱹᱭᱮᱫᱟᱞᱤᱧ ᱜᱚᱝᱠᱮ ᱨᱚᱲ ᱟᱡᱸᱢᱚᱜ ᱠᱟᱱ ᱛᱟᱹᱞᱤᱧ ᱢᱚᱡᱽ ᱥᱟᱦᱤᱡ
ᱦᱮᱸ ᱜᱮ ᱜᱮ
ᱟᱹᱵᱤᱱᱟᱜ ᱟᱹᱞᱤᱧᱟᱜ ᱟᱵᱤᱱᱟᱜ ᱜᱮ ᱜᱚᱝᱠᱮ ᱪᱮᱫᱠᱟ ᱪᱚᱝ ᱟᱸᱡᱚᱢᱚᱜ ᱠᱟᱱᱟ ᱢᱚᱸᱡᱽ ᱫᱷᱟᱨᱟ ᱵᱟᱭ ᱟᱸᱡᱚᱢᱚᱜ ᱠᱟᱱᱟ
ᱟᱯᱮ ᱠᱟᱹᱴᱤᱡ ᱤᱧ ᱠᱟᱹᱴᱤᱡ ᱢᱚᱱᱮ ᱡᱟᱦᱟᱸ ᱨᱮ ᱢᱤᱱᱟᱹᱧᱟ ᱩᱱᱤᱫ ᱫᱚ ᱱᱮᱴᱚᱣᱟᱨᱠ ᱵᱟᱭ ᱧᱟᱢᱮᱫ ᱛᱤᱧᱟᱹ ᱧ ᱪᱞᱟ ᱞ ᱜᱮ ᱱᱤᱛᱚᱜ ᱟᱡᱚᱢ ᱠᱟᱱᱟ
ᱦᱳᱭ ᱦᱳᱭ ᱱᱤᱛᱚᱜ ᱟᱸᱡᱚᱢᱚᱜ
ᱦᱮᱸ ᱢᱟ ᱞᱟᱭ ᱢᱮ
ᱞᱟᱹᱭ ᱫᱟᱞᱤᱧ ᱡᱚᱢ ᱵᱟᱲᱟ ᱠᱮᱭᱟᱵᱤᱱ ᱥᱮ ᱵᱟᱝ
ᱵᱟᱝ ᱜᱮ ᱟᱨ ᱜᱮ ᱜᱮ ᱛᱚ ᱠᱟᱴᱤᱡ ᱵᱟᱡᱟᱨ ᱥᱮ ᱞᱤᱱ ᱦᱮ ᱠᱟᱱᱟ᱾
ᱚ ᱟᱪᱪᱷᱟ ᱟᱪᱪᱷᱟ ᱟᱪᱪᱷᱟ
ᱡᱮ ᱜᱚᱢᱠᱮ ᱟᱯᱮ ᱚᱱᱛᱮ ᱦᱩᱞ ᱢᱟᱦᱟ ᱪᱮᱫ ᱞᱮᱠᱟ ᱯᱮ ᱢᱟᱱᱟᱣ ᱠᱮᱫᱟ
ᱢᱟᱱᱟᱣ ᱦᱩᱭᱮᱱ ᱜᱮᱭᱟ ᱟᱫᱚ ᱱᱤᱭᱟᱹ ᱵᱟᱨ ᱫᱚ ᱟᱹᱞᱤᱧ ᱫᱚ ᱵᱟᱹᱞᱤᱧ ᱛᱟᱦᱮᱸ ᱠᱟᱱᱟ᱾
ᱟᱪᱪᱷᱟ ᱜᱚᱢᱠᱮ ᱵᱮᱠᱜᱨᱣᱩᱱᱰ ᱟᱡᱚᱢ ᱫᱟ?
ᱠᱟᱹᱴᱤᱡ ᱚᱱᱟ ᱵᱮᱠᱜᱨᱟᱣᱩᱱᱰ ᱚᱱᱟ ᱥᱟᱣᱱᱰ ᱠᱟᱹᱴᱤᱡ ᱤᱭᱟᱹᱜ ᱠᱟᱱᱟ ᱟᱸᱡᱚᱢᱚᱜ ᱠᱟᱱᱟ᱾
ᱜᱟᱹᱰᱤ ᱞᱤᱧ ᱮᱥᱴᱟᱴ ᱠᱮᱫ-ᱟ ᱛᱚ ᱚᱱᱟ ᱨᱮᱱᱟᱜ ᱥᱟᱣᱩᱱᱰ ᱠᱟᱱᱟ ᱦᱟᱜ ᱦᱮᱸᱥᱮ
ᱟᱪᱪᱷᱟ
ᱦᱩᱞ ᱢᱟᱦᱟ ᱪᱮᱫ ᱠᱟ ᱯᱮ ᱢᱟᱱᱟᱣ ᱠᱮᱫᱟ
ᱜᱮᱞᱮ ᱱᱚᱝᱠᱟ ᱠᱚᱞᱮᱡᱽ ᱨᱮ ᱟᱞᱮ
ᱪᱮᱫ ᱞᱮᱠᱟ ᱦᱩᱭ ᱱᱟ
ᱦᱩᱭᱮᱱ ᱜᱮᱭᱟ ᱱᱚᱝᱠᱟ ᱚᱱᱠᱟ ᱡᱚᱢ ᱡᱚᱢᱟᱠ ᱧᱚᱜ ᱫᱚ ᱵᱟᱝ ᱟᱨᱠᱤ ᱮᱢᱱᱤ ᱡᱟᱦᱟᱸ ᱱᱚᱝᱠᱟ ᱢᱟᱱᱟᱣ ᱟᱵᱚᱱ ᱟᱨᱠᱤ ᱠᱟ ᱜᱰᱤ
ᱫᱚ ᱟᱞᱮ ᱱᱚᱰᱮ ᱦᱚᱸ ᱟᱫᱚ ᱟᱞᱮ ᱫᱚ ᱱᱚᱰᱮ ᱟᱹᱛᱩᱳ ᱨᱮᱞᱮ ᱢᱟᱱᱟᱣ ᱞᱮᱫ-ᱟ ᱢᱟᱱᱟᱣ ᱫᱚ
ᱟᱪᱪᱷᱟ ᱟᱪᱪᱷᱟ
ᱮ ᱚᱱᱠᱟ ᱢᱚᱬᱮ ᱜᱚᱴᱟᱝ ᱟᱛᱳ ᱢᱮᱥᱟ ᱛᱮᱞᱮ ᱠᱚᱨᱟᱣᱛᱚ ᱚᱱᱟ ᱢᱟ᱾
ᱟᱪᱪᱷᱟ
ᱵᱚᱸᱜᱟ ᱵᱩᱨᱩ ᱞᱮ ᱠᱚᱨᱟᱣ ᱠᱮᱫ-ᱟ ᱨᱮ ᱠᱚᱨᱟᱣ ᱞᱮ-ᱟ ᱟᱨ ᱚᱱᱟ ᱯᱚᱨᱮ ᱯᱨᱳᱜᱨᱟᱢ ᱞᱮ ᱠᱚᱨᱟᱣ ᱞᱮᱫ-ᱟ ᱢᱟᱱᱮ ᱯᱟᱨᱜᱟᱱᱟ ᱵᱟᱵᱟ ᱠᱚ ᱞᱟᱹᱭ ᱵᱟᱲᱟᱭᱟ ᱟᱠᱚ ᱛᱟᱨᱯᱮ ᱥᱟᱝᱥᱠᱨᱤᱛᱤᱠ ᱚᱱᱩᱥᱴᱟᱱ ᱞᱮᱠᱟ᱾
ᱟᱪᱪᱷᱟ
ᱟᱫᱚ ᱫᱟᱜ ᱡᱟᱹᱯᱩᱫ ᱫᱚ ᱠᱟᱹᱴᱤᱡ ᱦᱚᱨᱚᱵᱚᱨᱚ ᱞᱮᱫ ᱞᱮ-ᱟ᱾
ᱟᱪᱪᱷᱟ ᱟᱪᱪᱷᱟ ᱦᱩᱸ ᱦᱮᱞᱳ ᱦᱮᱞᱳ ᱦᱩᱸ